ᱦᱮᱞᱳ, ᱦᱮᱸ ᱡᱚᱦᱟᱨ ᱜᱮ ᱡᱚᱦᱟᱨ ᱜᱮ
ᱟ ᱛᱟᱯᱚᱨᱮ ᱪᱮᱫ ᱞᱮᱠᱟ ᱱᱟᱯᱟᱭ ᱵᱟᱲᱟ ᱜᱮ ᱦᱤᱛᱩᱝ ᱫᱚ?
ᱦᱮᱸ, ᱛᱤᱦᱮᱧ ᱜᱟᱯᱟ ᱫᱚ ᱱᱟᱯᱟᱭ ᱵᱟᱲᱟ ᱜᱮ, ᱟᱵᱤᱱ ᱜᱮ ᱪᱮᱫ ᱞᱮᱠᱟ ᱦᱮᱱᱟᱜ ᱵᱤᱱᱟ ᱞᱟᱹᱭ ᱵᱮᱱ?
ᱟᱹᱞᱤᱧ ᱱᱚᱛᱮ ᱦᱚᱸ ᱱᱟᱯᱟᱭ ᱵᱟᱲᱟ ᱜᱮ,
ᱚ ᱟᱪᱪᱷᱟ, ᱛᱟᱦᱚᱞᱮ ᱚᱝᱠᱟ ᱡᱟᱹᱯᱩᱫ ᱵᱟᱲᱟᱭᱮᱫᱟᱭ ᱥᱮ ᱵᱟᱝ ᱟᱯᱮ ᱥᱮᱫ ᱫᱚ?
ᱦᱮᱸ, ᱛᱤᱦᱤᱧ ᱠᱷᱚᱡ ᱫᱚ ᱥᱮᱛᱟᱜ ᱠᱷᱚᱱᱟᱜ ᱜᱮ ᱡᱟᱹᱲᱤ ᱫᱚᱭ ᱟᱨᱟᱢᱵᱚ ᱟᱠᱟᱫᱟ ᱾
ᱚ ᱟᱪᱪᱷᱟ ᱟᱪᱪᱷᱟ, ᱟᱞᱮ ᱥᱮᱫ ᱦᱚᱸ ᱚᱝᱠᱟᱜ ᱜᱮ ᱛᱮᱦᱤᱧ ᱜᱟᱯᱟ ᱢᱟ ᱫᱚᱢᱮ ᱡᱟᱹᱯᱩᱫ ᱮᱫᱟᱭ ᱾
ᱦᱮᱸ, ᱟᱨ ᱱᱮᱛᱟᱨ ᱢᱟ ᱫᱟᱜ ᱫᱤᱱ ᱠᱟᱱ ᱜᱮ ᱫᱚ ᱾
ᱦᱳᱭ, ᱱᱮᱛᱟᱨ ᱢᱟ ᱫᱟᱜ ᱫᱤᱱ ᱦᱚᱸ ᱫᱟᱜ ᱫᱤᱱ ᱜᱮ ᱠᱟᱱᱟ ᱾ ᱟᱨ ᱛᱟᱦᱚᱞᱮ ᱟᱯᱮ ᱥᱩᱨ ᱨᱮ ᱚᱱᱮ ᱵᱤᱨ ᱦᱮᱱᱟᱜ-ᱟ ᱛᱟᱦᱚᱞᱮ ᱩᱫ ᱯᱩᱴᱠᱟᱹ ᱠᱚ ᱦᱟᱞᱟᱝ ᱵᱟᱯᱮ ᱪᱟᱞᱟᱜ? ᱠᱟᱱᱟ ᱥᱮ ᱵᱟᱝ?
ᱦᱮᱸ, ᱚᱱᱟ ᱠᱚ ᱫᱚ ᱟᱹᱜᱩ ᱵᱟᱲᱟᱭ ᱦᱩᱭᱩᱜ ᱠᱟᱱ ᱜᱮᱭᱟ ᱾ ᱛᱩᱧ ᱫᱚ ᱧᱟᱢᱚᱜ ᱠᱟᱱ ᱜᱮᱭᱟ ᱱᱤᱛᱩᱧ ᱫᱚ ᱯᱩᱴᱠᱟᱹ ᱠᱚ ᱫᱚ ᱟᱹᱣᱨᱤ ᱠᱚ ᱦᱟᱲᱟᱢᱚᱜᱼᱟ ᱾ ᱛᱚ ᱩᱱᱠᱩ ᱠᱚ ᱜᱮ ᱞᱮᱴᱚ ᱵᱟᱲᱟᱭ ᱦᱩᱭᱩᱜ ᱠᱟᱱᱟ ᱾
ᱚ ᱟᱪᱪᱷᱟ ᱟᱪᱪᱷᱟ, ᱯᱩᱴᱠᱟᱹ ᱫᱚ ᱞᱮᱴᱚ ᱠᱚᱣᱟ ᱠᱚ
ᱦᱮᱸ, ᱞᱮᱴᱚ ᱜᱮ ᱩᱱᱠᱩ ᱫᱚ ᱞᱮᱴᱚ ᱜᱮ ᱠᱚ ᱥᱤᱵᱤᱞᱟ ᱟᱨᱠᱤ ᱵᱷᱟᱹᱡᱤ ᱠᱚ ᱫᱚ ᱚᱠᱟᱞᱮᱠᱟ ᱢᱟᱱᱮ ᱵᱷᱟᱜᱮ ᱵᱟᱠᱚ ᱧᱮᱞᱚᱜᱼᱟ ᱟᱨᱠᱤ ᱧᱮᱞ ᱟᱠᱟᱫ ᱠᱚᱣᱟ ᱵᱤᱱ ᱪᱮᱫᱠᱟ ᱠᱷᱟᱯᱨᱟ ᱠᱷᱟᱯᱨᱟ ᱴᱟᱭᱤᱯ ᱧᱚᱜ ᱠᱚ ᱧᱮᱞᱚᱜ ᱜᱮᱭᱟ ᱾
ᱦᱳᱭ ᱦᱳᱭ ᱠᱟᱷᱯᱨᱟ ᱠᱷᱟᱯᱨᱟ ᱜᱮ ᱠᱚ ᱧᱮᱞᱚᱜᱼᱟ ᱟᱫᱚ ᱟᱞᱮ ᱥᱮᱫ ᱫᱚ ᱚᱝᱠᱟ ᱞᱮᱴᱚ ᱫᱚ ᱩᱱᱟᱹ ᱫᱚ ᱵᱟᱝᱠᱚ ᱞᱮᱴᱚ ᱵᱟᱲᱟ ᱠᱚ ᱜᱮᱭᱟ᱾ ᱵᱟᱹᱲᱛᱤ ᱯᱤᱴᱷᱟᱹ ᱠᱚᱣᱟ ᱠᱚ ᱚᱱᱟ ᱦᱳᱲᱳ ᱦᱚᱞᱚᱝ ᱥᱟᱶᱛᱮ
ᱦᱚᱸ ᱛᱚ ᱟᱨ ᱛᱟᱨᱯᱚᱨᱮ ᱪᱤᱞᱠᱟ ᱟᱯᱮ ᱫᱚ ᱪᱤᱠᱟ. ᱩᱫ ᱠᱚ ᱫᱚ ᱠᱤᱨᱤᱧ ᱡᱚᱢ ᱥᱮ ᱡᱟᱦᱟᱸ ᱯᱮ ᱧᱟᱢ ᱜᱮᱭᱟ ᱟᱨᱠᱤ?
ᱵᱟᱝ ᱵᱟᱝ ᱟᱞᱮ ᱫᱚ ᱠᱤᱨᱤᱧ ᱡᱚᱢ ᱜᱮ ᱵᱟᱡᱟᱨ ᱨᱮᱠᱚ ᱟᱹᱜᱩᱭᱟ ᱟᱫᱚ ᱚᱱᱟ ᱠᱚ ᱜᱮᱞᱮ ᱠᱤᱨᱤᱧ ᱵᱟᱲᱟᱭᱟ ᱟᱞᱮ ᱥᱩᱨ ᱥᱩᱯᱩᱨ ᱨᱮ ᱫᱚ ᱚᱝᱠᱟ ᱵᱤᱨ ᱫᱚ ᱵᱟᱹᱱᱩᱜᱼᱟ ᱾
ᱟᱨ ᱚᱱᱮ ᱪᱮᱫ ᱩᱫ ᱠᱚ ᱞᱟᱹᱭ ᱫᱚ ᱜᱚᱢᱠᱮ ᱚᱱᱮ ᱥᱤᱭᱟᱹᱲ ᱠᱚᱨᱮᱜ ᱡᱟᱱᱟᱢᱚᱜᱼᱟ? ᱚᱱᱟ ᱠᱚ ᱵᱟᱯᱮ ᱧᱟᱢ ᱜᱮᱭᱟ?
ᱟᱨ ᱛᱮᱢᱚᱱ ᱫᱚ ᱟᱞᱮ ᱱᱚᱣᱟ ᱠᱚ ᱨᱮ ᱚᱝᱠᱟ ᱩᱫ ᱫᱚ ᱵᱟᱝ ᱦᱩᱭᱩᱜ-ᱟ ᱚᱱᱮ ᱩᱫ ᱵᱚᱞᱛᱮ ᱫᱚ ᱚᱱᱟ ᱵᱩᱥᱩᱵ ᱩᱫ ᱦᱩᱭᱩᱜᱼᱟ ᱟᱞᱮ ᱥᱮᱫ ᱫᱚ,
ᱦᱩᱸ,
ᱟᱨ ᱚᱱᱮ ᱵᱩᱞᱩᱝᱢ, ᱫᱷᱟᱨᱮ ᱠᱚᱨᱮ ᱡᱟᱦᱟᱸ ᱪᱮᱫ ᱠᱟᱹᱴᱤᱡ ᱠᱟᱹᱴᱤᱡ ᱩᱫ ᱚᱢᱚᱱᱚᱜ ᱫᱚ ᱪᱮᱫ? ᱠᱚ ᱞᱟᱹᱭᱟ ᱢᱩᱪᱤ ᱠᱟᱴᱟ ᱥᱮ ᱢᱩᱸᱡ ᱩᱫ ᱠᱚ ᱞᱟᱹᱭᱟ ᱪᱮᱫ ᱪᱚᱝ?
ᱦᱮᱸ ᱦᱮᱸ ᱦᱮᱸ, ᱚᱝᱠᱟ ᱜᱮ ᱢᱩᱪᱤᱠᱟᱴᱟ ᱜᱮ ᱾
ᱟᱨ ᱛᱟᱦᱚᱞᱮ ᱟᱯᱮ ᱥᱮᱫ ᱫᱚ ᱪᱮᱫ ᱪᱮᱫ ᱩᱫ ᱠᱚ ᱧᱟᱢᱚᱜᱼᱟ?
ᱱᱤᱛᱚᱝ ᱫᱚ ᱧᱟᱢᱚᱜ ᱠᱟᱱᱟ ᱦᱚᱜᱼᱚᱭ ᱯᱷᱩᱴᱠᱟᱹ ᱛᱚᱨᱢᱟᱱ ᱠᱚ ᱦᱟᱱᱟ ᱱᱟᱣᱟ ᱯᱟᱴ ᱠᱟ ᱠᱚ ᱦᱮᱸᱫᱮ ᱯᱟᱴᱠᱟ ᱯᱩᱸᱲ ᱯᱟᱴᱠᱟ ᱚᱝᱠᱟᱱᱟᱜ ᱧᱟᱢᱚᱜ ᱠᱟᱱᱟ ᱾ ᱚᱱᱟ ᱫᱚ ᱵᱟᱠᱚ ᱟᱹᱠᱷᱨᱤᱧ ᱜᱮᱭᱟ, ᱵᱟᱠᱚ ᱤᱫᱤ ᱜᱮᱭᱟ ᱢᱟᱱᱮ ᱚᱲᱟᱜ ᱠᱚᱨᱮ ᱜᱮᱞᱮ ᱡᱚᱢ ᱜᱮᱭᱟ᱾ ᱚᱱᱟ ᱦᱚᱸ ᱢᱟᱱᱮ ᱚᱠᱟ ᱞᱮᱠᱟᱱ ᱦᱚᱲᱟᱜ ᱪᱚᱝ ᱡᱚᱢ ᱠᱚ ᱵᱟᱝ ᱜᱟᱱᱚᱜ-ᱟ ᱟᱨ ᱠᱤ᱾
ᱚ ᱟᱪᱪᱷᱟ ᱟᱪᱪᱷᱟ, ᱡᱚᱛᱚ ᱦᱚᱲ ᱫᱚ ᱚᱱᱟ ᱩᱫ ᱠᱚᱫᱚ ᱡᱚᱢ ᱵᱟᱝ ᱜᱟᱱᱚᱜ ᱛᱟᱠᱚ ᱜᱮᱭᱟ?
ᱦᱮᱸ ᱢᱟᱱᱮ ᱚᱠᱟ ᱞᱮᱠᱟ ᱴᱟᱭᱴᱤᱞ ᱠᱚ ᱚᱱᱮ ᱪᱮᱫᱠᱟ ᱢᱩᱨᱢᱩ ᱠᱚᱫᱚ ᱦᱮᱸᱫᱮ ᱯᱟᱴᱠᱟ ᱵᱟᱝ ᱜᱟᱱᱚᱜ-ᱟ᱾ ᱮ ᱢᱟᱱᱰᱤ ᱠᱚᱣᱟᱜ ᱫᱚ ᱡᱷᱚᱛᱚ ᱜᱮ ᱜᱟᱱᱚᱜ-ᱟ ᱚᱱᱟ ᱠᱚᱫᱚ ᱚᱱᱠᱟ ᱢᱟᱱᱮ᱾ ᱦᱟᱲᱟᱢ ᱦᱚᱲ ᱠᱚᱠᱚ ᱞᱟᱹᱭᱟ ᱱᱤᱡᱮ ᱫᱚ ᱵᱟᱢ ᱵᱟᱲᱟᱭᱟ ᱛᱚᱵᱮ ᱩᱛᱩ ᱞᱮᱠᱷᱟᱱ ᱠᱚ ᱡᱚᱢ ᱦᱩᱭ ᱠᱟᱱ ᱜᱮᱭᱟ᱾
ᱚ ᱟᱪᱪᱷᱟ ᱟᱪᱪᱷᱟ ᱟᱨ ᱚᱱᱮ ᱟᱯᱮ ᱥᱮᱱᱟᱜ ᱫᱚ ᱦᱟᱱᱮ ᱪᱮᱫ ᱚᱨ ᱛᱩᱫ ᱩᱫ ᱥᱮ ᱪᱮᱫ ᱠᱚ ᱞᱟᱹᱭᱟ᱾
ᱦᱮᱸ ᱚᱱᱟ ᱮ ᱵᱩᱱᱩᱝ ᱠᱚᱨᱮᱫ ᱵᱩᱱᱩᱢ ᱠᱚᱨᱮᱫ ᱜᱮ ᱧᱟᱢ ᱵᱟᱲᱟᱜ ᱜᱮᱭᱟ ᱛᱚ ᱟᱨ ᱚᱱᱮ ᱪᱮᱫ ᱢᱚᱛᱟᱢ ᱥᱮ ᱪᱮᱫ ᱠᱚ ᱞᱟᱹᱭᱟ ᱚᱱᱟ ᱫᱚ ᱥᱤᱭᱟᱹᱲ ᱠᱚᱨᱮᱫ ᱜᱮ ᱦᱩᱭᱩᱜ-ᱟ ᱟᱯᱮ ᱚᱱᱛᱮ ᱵᱟᱹᱱᱩᱜ ᱛᱮ ᱚᱱᱠᱟᱱᱟᱜ ᱡᱮ ᱧᱟᱢᱚᱜ-ᱟ᱾
ᱚ ᱚᱱᱠᱟᱱᱟᱜ ᱳᱫ ᱢᱟᱛᱚ ᱩᱱᱟᱹᱜ ᱫᱚ ᱵᱟᱝ ᱵᱟᱲᱟᱭ ᱦᱩᱭᱩᱜ-ᱟ ᱳᱫ ᱥᱚᱢᱚᱱᱫᱷᱮ ᱫᱚ᱾
ᱦᱩᱸ᱾
ᱟᱞᱮ ᱥᱮᱫ ᱫᱚ ᱚᱱᱮ ᱵᱩᱥᱩᱯ ᱳᱫ ᱜᱮ ᱫᱚᱢᱮ ᱠᱚ ᱪᱟᱥᱟ ᱵᱩᱥᱩᱯ ᱵᱩᱥᱩᱵ ᱨᱮ, ᱵᱩᱥᱩᱵ ᱠᱚ ᱥᱮᱭᱟ ᱥᱮᱭᱟ ᱥᱮᱭᱟ ᱦᱚᱪᱚᱭᱟᱞᱮ᱾ ᱟᱨ ᱚᱱᱟ ᱥᱟᱶᱛᱮ ᱵᱩᱥᱩᱵ ᱨᱮ ᱚᱱᱮ ᱵᱮᱥᱚᱱ ᱞᱮ ᱮᱢᱟᱜ-ᱟ ᱪᱷᱩᱲᱤᱣᱟᱜ-ᱟᱞᱮ᱾
ᱳ
ᱢᱟᱱᱮ ᱩᱫ ᱠᱚᱫᱚ ᱦᱳᱭᱳᱜ-ᱟ᱾
ᱚ ᱟᱪ
ᱟ ᱛᱟᱦᱚᱸᱞᱮ ᱟᱯᱮ ᱥᱮᱫ ᱫᱚ ᱚᱱᱟ ᱵᱩᱥᱩᱵ ᱩᱫ ᱠᱚᱫᱚ ᱦᱩᱭᱩᱜ ᱟᱥᱮ
ᱟᱞᱮ ᱱᱚᱛᱮ ᱫᱚ ᱵᱩᱥᱩᱵ ᱩᱫ ᱫᱚ ᱦᱩᱭ ᱫᱚ ᱦᱩᱭᱩᱜ-ᱟ ᱱᱚᱛᱮ ᱪᱟᱥ ᱫᱚ ᱵᱟᱠᱚ ᱪᱟᱥ ᱜᱮᱭᱟ ᱢᱟᱱᱮ ᱚᱱᱮ ᱟᱫᱚ ᱵᱩᱥᱩᱵ ᱠᱚ ᱥᱮᱭᱟ ᱜᱤᱲᱤ ᱞᱮᱱᱠᱷᱟᱱ ᱚᱱᱮ ᱩᱱ ᱥᱚᱢ ᱥᱚᱢᱚᱭ ᱩᱰᱩᱠᱚᱜ ᱜᱮᱭᱟ, ᱚᱱᱟ ᱦᱚᱸᱠᱚ ᱞᱟᱹᱭᱟ ᱪᱮᱫ ᱪᱮᱫᱠᱟ ᱠᱟᱛᱮ ᱯᱮ ᱡᱚᱢ ᱜᱮᱭᱟ ᱚᱱᱟ ᱦᱚᱸ᱾
ᱟᱨ ᱚᱱᱟ ᱫᱚ ᱞᱟᱫ ᱠᱟᱛᱮᱫ ᱦᱚᱸ ᱞᱮ ᱡᱚᱢ ᱜᱮᱭᱟ ᱟᱨ ᱵᱟᱠᱷᱟᱱ ᱫᱚ ᱨᱟᱥᱮ ᱦᱳᱭᱳᱜ-ᱟ᱾
ᱚ ᱨᱟᱥᱮ ᱠᱚ ᱥᱤᱵᱤᱞ ᱜᱮᱭᱟ ᱩᱫ ᱠᱚ᱾
ᱦᱮᱸ ᱥᱤᱵᱤᱞ ᱜᱮᱭᱟ ᱟᱨ ᱢᱟᱡᱷᱮ ᱢᱟᱡᱷᱮ ᱫᱚ, ᱦᱩᱲᱩ ᱦᱚᱞᱚᱝ ᱥᱟᱶ ᱛᱮᱞᱮ ᱯᱤᱴᱷᱟᱹᱭᱟ᱾
ᱟᱨ ᱛᱟᱦᱚᱸᱞᱮ ᱚᱱᱮ ᱥᱳᱲᱮ ᱵᱟᱲᱟᱭ ᱜᱮᱭᱟ ᱥᱮ ᱯᱮ ᱵᱟᱝ ᱩᱫ ᱠᱚᱫᱚ᱾
ᱦᱮᱸ ᱥᱳᱲᱮ ᱫᱚ ᱯᱩᱴᱠᱟᱹ ᱠᱚ ᱥᱳᱲᱮ ᱦᱩᱭᱩᱜ-ᱟ, ᱩᱫ ᱫᱚ ᱠᱟᱹᱴᱤᱡ ᱚᱠᱟ ᱞᱮᱠᱟ ᱠᱟᱹᱴᱤᱡ ᱚᱠᱟ ᱞᱮᱠᱟ ᱞᱮᱸᱡᱮᱨ ᱧᱚᱜ ᱵᱩᱡᱷᱟᱹᱜ-ᱟ ᱛᱚᱨᱢᱟᱞ ᱩᱫ ᱠᱚ ᱱᱚᱛᱮ ᱫᱚ, ᱚᱱᱮ ᱯᱟᱞᱦᱟ ᱯᱟᱛᱱᱟ ᱩᱫ ᱛᱚ᱾
ᱦᱳᱭ ᱥᱟᱨᱡᱚᱢ ᱵᱤᱨ ᱨᱮᱱᱟᱜ᱾
ᱦᱸᱻ᱾
ᱚ ᱟᱪᱪᱷᱟ ᱟᱪᱪᱷᱟ᱾ ᱟᱨ ᱛᱟᱦᱚᱸᱞᱮ ᱚᱱᱟ ᱦᱩᱨᱩᱫ, ᱩᱫ ᱥᱮ ᱪᱮᱫ ᱠᱚ ᱞᱟᱹᱭᱟ ᱚᱱᱟ ᱠᱚᱫᱚ ᱡᱚᱢ ᱜᱮᱭᱟ ᱠᱚ ᱥᱮ ᱵᱟᱝ?
ᱦᱮᱸ ᱡᱚᱢ ᱜᱮᱭᱟ ᱠᱚ ᱚᱱᱟ ᱦᱚᱸ ᱦᱟᱱᱮ ᱥᱟᱨᱡᱚᱢ ᱨᱮᱱᱟᱜ, ᱟᱨᱦᱚᱸ ᱦᱟᱱᱟ ᱱᱟᱣᱟ᱾ ᱤᱭᱟᱹ ᱠᱚᱨᱮ ᱦᱚᱸ ᱩᱰᱩᱠᱚᱜ ᱜᱮᱭᱟ ᱴᱷᱩᱸᱴ ᱠᱚᱨᱮ ᱦᱚᱸ ᱚᱱᱟ ᱠᱚᱦᱚᱸ ᱡᱚᱢ ᱵᱟᱲᱟᱭ ᱜᱮ ᱦᱩᱭᱩᱜ ᱜᱮᱭᱟ᱾
ᱟᱪᱪᱷᱟ ᱟᱪᱪᱷᱟ ᱚᱱᱟ ᱦᱩᱨᱩᱫ ᱩᱫ ᱠᱚᱫᱚ ᱟᱹᱰᱤ ᱠᱮᱴᱮᱡ ᱠᱮᱴᱮᱡ ᱜᱮᱭᱟ ᱥᱮ ᱪᱮᱛᱟ ᱠᱚ ᱞᱟᱹᱭᱟ᱾
ᱦᱮᱸ ᱚᱱᱟ ᱫᱚ ᱡᱟᱹᱞᱤ ᱨᱮᱢ ᱡᱚᱢ ᱞᱮᱠᱷᱟᱱ ᱫᱚ ᱥᱤᱵᱤᱞᱟ ᱟᱨ ᱤᱭᱟᱹ ᱠᱟᱹᱴᱤᱡ᱾ ᱵᱚᱭᱮᱥ ᱠᱚ ᱦᱩᱭ ᱞᱮᱱᱠᱷᱟᱱ ᱫᱚ ᱟᱫᱚ ᱚᱱᱟᱫᱚ ᱠᱟᱹᱴᱤᱡ ᱠᱮᱴᱮᱡᱚᱜ-ᱟ, ᱟᱫᱚ ᱵᱟᱢ ᱛᱚᱜᱚᱡ ᱫᱟᱲᱮᱭᱟᱜ-ᱟ᱾
ᱚ ᱟᱪᱪᱷᱟ ᱟᱪᱪᱷᱟ ᱚᱱᱮ ᱦᱩᱨᱩᱫ ᱵᱚᱞᱛᱮ ᱫᱚ ᱚᱱᱟ ᱥᱩᱫᱷᱩ ᱥᱟᱨᱡᱚᱢ ᱫᱟᱨᱮ ᱨᱮᱱᱟᱜ᱾ ᱟᱨ ᱟᱫᱚ ᱚᱱᱠᱟ ᱮᱴᱟᱜ ᱦᱩᱨᱩᱫ ᱠᱚᱨᱮᱱᱟᱜ ᱫᱚ ᱪᱮᱫ ᱠᱚᱠᱚ ᱡᱚᱢᱟ᱾
ᱮᱴᱟᱜ ᱦᱩᱲᱩᱜ ᱠᱚᱨᱮᱱᱟᱜ ᱫᱚ, ᱴᱷᱤᱠ ᱫᱚ ᱵᱟᱹᱞᱤᱧ ᱵᱟᱲᱟᱭᱟ ᱛᱚᱵᱮ ᱠᱤᱪᱷᱩ ᱠᱤᱪᱷᱩ ᱫᱚᱠᱚ ᱡᱚᱢ ᱜᱮᱭᱟ ᱟᱨᱠᱤ᱾
ᱚ ᱟᱪᱪᱷᱟ ᱟᱪᱪᱷᱟ᱾ ᱟᱨ ᱚᱱᱮ ᱵᱟᱠᱚ ᱞᱟᱹᱭᱟ ᱟᱨᱟᱜ, ᱟᱨᱟᱜ-ᱟᱨᱟᱜ ᱧᱚᱜ ᱧᱮᱞᱚᱜ ᱫᱚ᱾ ᱪᱮᱫ ᱥᱤᱢ ᱫᱩᱪᱩᱫ ᱩᱫ ᱥᱮ ᱪᱮᱫ?
ᱦᱮᱸᱻ ᱦᱮᱸ ᱚᱱᱟ ᱠᱚᱫᱚ ᱱᱮᱛᱟᱨ ᱫᱚ ᱠᱚᱢ ᱪᱟᱵᱟᱣ ᱠᱟᱱᱟ ᱱᱮᱛᱟᱨ ᱫᱚ ᱚᱱᱠᱟ ᱵᱟᱹᱱᱩᱜ-ᱟ ᱟᱨ ᱵᱤᱨ ᱠᱚᱦᱚᱸ ᱠᱚ ᱨᱟᱯᱟᱜ ᱮᱫᱟ ᱱᱮᱛᱟᱨ ᱫᱚ᱾
ᱥᱮᱸᱜᱮᱞ ᱠᱚ ᱫᱷᱚᱨᱟᱣᱮᱜ ᱠᱟᱱᱟ ᱛᱚ᱾
ᱚ ᱟᱪᱪᱷᱟ ᱟᱪᱪᱷᱟ, ᱦᱮᱸ ᱱᱮᱛᱟᱨ ᱢᱟ ᱚᱱᱠᱟ ᱚᱠᱚᱭ ᱠᱚᱪᱚ ᱠᱚ ᱫᱷᱚᱨᱟᱣ ᱜᱚᱫᱟᱜ ᱠᱟᱱᱟ ᱥᱮᱸᱜᱮᱞ ᱠᱚ ᱵᱟᱠᱷᱟᱱ ᱥᱮᱸᱜᱮᱞ ᱫᱷᱚᱨᱟᱣ ᱞᱮᱠᱷᱟᱱ ᱢᱟ ᱠᱟᱹᱴᱤᱡ ᱠᱟᱹᱴᱤᱡᱟᱜ ᱡᱟᱦᱟᱸ ᱱᱟᱶᱟ ᱱᱟᱶᱟ ᱫᱟᱨᱮᱜ ᱠᱟᱱᱟ, ᱟᱫᱚ ᱚᱱᱟ ᱠᱚᱫᱚ ᱜᱩᱡᱩᱜ ᱠᱟᱱᱟ᱾
ᱦᱩᱸᱻ ᱟᱫᱚ ᱪᱤᱠᱟᱹ ᱞᱮᱠᱟ ᱛᱮᱞᱤᱧ ᱵᱩᱡᱽ ᱫᱟᱲᱮᱭᱟᱜ-ᱟ ᱱᱚᱝᱠᱟ ᱛᱚ ᱨᱟᱥᱛᱟ ᱛᱮ ᱦᱤᱡᱩᱜ ᱥᱮᱱᱚᱜ ᱦᱚᱲ, ᱟᱫᱚ ᱵᱤᱲᱤ ᱜᱤᱲᱤᱜ ᱦᱚᱴᱚ ᱠᱟᱜ ᱨᱮᱦᱚᱸ ᱛᱚ ᱫᱷᱚᱨᱟᱜ ᱠᱟᱱᱟ᱾
ᱦᱮᱸ ᱟᱫᱚ ᱚᱱᱟ ᱜᱮᱛᱚ ᱟᱵᱚ ᱦᱚᱸ ᱵᱟᱵᱚᱱ ᱵᱩᱡᱽ ᱮᱫᱟ᱾ ᱱᱚᱝᱠᱟ ᱫᱚ ᱟᱹᱣᱲᱤ ᱥᱟᱹᱣᱲᱤ ᱫᱚ ᱪᱮᱫᱟᱜ ᱵᱚᱱ ᱜᱤᱰᱤ ᱦᱚᱴᱚ ᱠᱟᱜ-ᱟ ᱚᱱᱟ ᱜᱮᱛᱚ ᱵᱟᱵᱚᱱ ᱵᱩᱡᱽ ᱮᱫᱟ᱾
ᱦᱮᱸ ᱱᱮᱥᱟ ᱯᱟᱹᱱᱤ ᱫᱚ ᱡᱷᱚᱛᱚ ᱦᱚᱲᱟᱜ ᱜᱮ ᱛᱟᱦᱮᱸᱱ ᱛᱟᱵᱚᱱᱟ ᱛᱟᱨ ᱢᱚᱫᱽᱫᱷᱮ ᱦᱚᱸ ᱢᱟᱱᱮ ᱵᱩᱡᱽ ᱠᱟᱛᱮᱫ ᱜᱮ ᱵᱷᱟᱜᱮᱭᱟ ᱚᱱᱟ ᱠᱚᱫᱚ᱾
ᱦᱮᱸ ᱱᱮᱥᱟ ᱯᱟᱹᱱᱤ ᱫᱚᱦᱚ ᱦᱚᱸ ᱵᱷᱟᱞᱮᱭᱟ, ᱟᱨ ᱵᱟᱠᱷᱟᱱ ᱫᱚ ᱢᱚᱱᱮ ᱡᱤᱣᱤ ᱠᱚ ᱵᱟᱹᱲᱤᱡ ᱨᱮᱜᱮ ᱛᱟᱦᱮᱸᱱᱟ ᱥᱮ᱾
ᱦᱮᱸ ᱢᱟᱱᱮ ᱚᱱᱛᱮ ᱯᱩᱴᱠᱟᱹ ᱫᱚ ᱪᱮᱫ ᱞᱮᱠᱟ ᱠᱟᱛᱮᱫ ᱵᱟᱡᱟᱨ ᱠᱚ ᱟᱹᱠᱷᱨᱤᱧ ᱠᱚᱣᱟ ᱟᱯᱮ ᱚᱱᱛᱮ ᱫᱚ ᱛᱚᱵᱮ᱾
ᱱᱚᱱᱛᱮ ᱟᱞᱮ ᱥᱮᱫ ᱯᱩᱴᱠᱟᱹ ᱫᱚ ᱚᱱᱠᱟ ᱢᱚᱲᱮᱥᱚ ᱴᱟᱠᱟ ᱠᱮᱡᱤ ᱠᱚ ᱟᱠᱷᱨᱤᱧ ᱮᱫ ᱠᱚᱣᱟ᱾ ᱟᱨ ᱩᱫ ᱫᱚ ᱥᱟᱲᱮ ᱪᱟᱨᱥᱚ ᱴᱟᱠᱟ᱾
ᱚᱻ ᱟᱨ ᱪᱮᱫ ᱩᱫ ᱠᱚᱠᱚ ᱤᱫᱤ ᱜᱮᱭᱟ ᱪᱮᱠᱟ ᱢᱟᱱᱮ ᱥᱟᱲᱠᱚᱜ-ᱟ ᱥᱮ ᱟᱨᱚ ᱚᱱᱮ ᱜᱩᱞᱴᱩ-ᱜᱩᱞᱴᱩ ᱛᱟᱦᱮᱱ ᱜᱮᱭᱟ ᱥᱮ ᱚᱱᱠᱟᱱᱟᱜ ᱩᱫ ᱠᱚ᱾
ᱦᱩᱸᱜ ᱥᱟᱲ ᱠᱚᱜ-ᱟᱨ ᱡᱟᱦᱟᱸ ᱚᱱᱟ ᱠᱚᱫᱚ ᱠᱟᱹᱴᱤᱡ ᱠᱚᱢ ᱫᱟᱢᱟᱜ-ᱟ
ᱦᱮᱸ
ᱟᱨ ᱡᱟᱦᱟᱸ ᱚᱱᱮ ᱜᱩᱞᱴᱩ-ᱜᱩᱞᱴᱩ ᱛᱟᱦᱮᱸᱱᱟ ᱚᱱᱟ ᱫᱚ ᱠᱟᱹᱴᱤᱡ ᱵᱟᱹᱲᱛᱤ ᱧᱚᱜ ᱜᱮᱠᱚ ᱫᱟᱢᱟ᱾ ᱚᱱᱟ ᱫᱚ ᱠᱮᱴᱮᱡ ᱥᱟᱺᱦᱤᱡ ᱧᱚᱜ ᱜᱮᱭᱟ ᱥᱮ ᱜᱩᱞᱴᱟᱹ ᱜᱩᱞᱴᱟᱹᱣᱟᱜ ᱫᱚ ᱟᱨ ᱥᱟᱲᱟᱜ ᱫᱚ ᱠᱟᱹᱡ ᱞᱟᱸᱵᱟᱣ ᱠᱚᱜ-ᱟ ᱠᱮᱴᱮᱡ ᱜᱮᱸᱡᱽᱞᱟᱣ ᱜᱮᱸᱡᱽᱞᱟᱣ ᱧᱚᱜ ᱧᱮᱞᱚᱜ-ᱟ᱾
ᱟ ᱡᱮᱞᱮᱧ ᱨᱟᱥᱛᱟ ᱛᱚ ᱡᱮ ᱚᱱᱟ ᱜᱩᱞᱴᱩ ᱜᱩᱞᱴᱩᱣᱟᱜ ᱟᱨᱦᱚᱸ ᱢᱟᱱᱮ ᱪᱟᱞᱟᱜ ᱛᱮᱦᱚᱸ ᱥᱚᱢᱚᱭ ᱞᱟᱜᱟᱜ ᱟᱛᱚ ᱟᱨ ᱚᱱᱟᱫᱚ ᱪᱮᱫ ᱞᱤᱧ ᱞᱟᱹᱭᱟ ᱚᱱᱮ ᱛᱤᱱᱟᱹᱜ ᱢᱟᱱᱮ ᱜᱚᱨᱚᱢᱮᱢ ᱵᱩᱡᱟ ᱩᱱᱟᱹᱜ ᱢᱟᱱᱮ ᱚᱱᱟ ᱫᱚ ᱯᱟᱥᱱᱟᱜ-ᱟ ᱟᱨ ᱯᱟᱥᱱᱟᱣ ᱞᱮᱱᱠᱷᱟᱱ ᱫᱚ ᱞᱟᱢᱵᱟᱣ ᱞᱮᱱ ᱛᱚᱱᱫᱚ ᱚᱱᱟ ᱦᱚᱸ ᱢᱟᱱᱮ, ᱫᱟᱢ ᱠᱟᱹᱴᱤᱡ ᱠᱚᱢᱚᱜ-ᱟ ᱱᱚᱛᱮ ᱠᱷᱚᱱᱟᱜ ᱫᱚ ᱠᱚᱢ ᱛᱮᱜᱮ ᱠᱚ ᱤᱫᱤᱭᱟ ᱱᱚᱛᱮ ᱫᱚ᱾ ᱟᱞᱮ ᱱᱚᱛᱮ ᱫᱚ ᱛᱤᱱᱟᱹᱜ? ᱥᱳᱭ ᱴᱟᱠᱟ ᱠᱮᱡᱤ ᱠᱚ ᱤᱫᱤᱭᱟ ᱚᱱᱟ ᱜᱩᱞᱴᱩᱣᱟᱜ, ᱟᱨ ᱥᱟᱲᱟᱜ ᱠᱷᱟᱱ ᱫᱚ ᱯᱟᱪᱟᱥ ᱴᱟᱠᱟ ᱠᱚ ᱤᱫᱤᱭᱫᱟ᱾
ᱚ ᱟᱪᱪᱷᱟ ᱟᱪᱪᱷᱟ ᱛᱟᱦᱞᱮ ᱟᱯᱮᱭᱟᱜ ᱢᱟ ᱚᱱᱠᱟ ᱵᱤᱨ ᱦᱮᱱᱟᱜ-ᱟ ᱛᱟᱦᱞᱮ ᱟᱯᱮ ᱫᱚ ᱯᱩᱨᱟᱹ ᱴᱟᱴᱠᱟ ᱴᱟᱴᱠᱟ ᱩᱫ ᱜᱮᱯᱮ ᱡᱚᱢ ᱵᱟᱲᱟᱭᱫᱟ᱾
ᱦᱮᱸ ᱱᱤᱛᱳᱝ ᱫᱚ ᱟᱫᱚ ᱵᱤᱨ ᱫᱷᱟᱨᱮ ᱨᱮᱱ ᱦᱚᱲ ᱠᱚᱫᱚ ᱢᱟᱱᱮ ᱚᱱᱟ ᱵᱤᱨ ᱫᱤᱥᱚᱢ ᱦᱚᱲ ᱫᱚ ᱢᱟᱱᱮ ᱚᱱᱟ ᱩᱛᱩ ᱱᱤᱭᱟᱹ ᱫᱚ ᱢᱟᱱᱮ ᱩᱥᱵᱤᱫᱟ ᱫᱚ ᱵᱟᱝ ᱦᱳᱭᱳᱜ ᱠᱟᱱᱟ ᱵᱤᱨ ᱥᱮᱫ ᱪᱟᱞᱟᱣ ᱞᱮᱱᱠᱷᱟᱱ ᱢᱟᱱᱮ ᱵᱷᱟᱹᱡᱤ ᱫᱚ ᱦᱤᱡᱩᱜ ᱠᱟᱱᱟ᱾
ᱚ ᱟᱪᱪᱷᱟ ᱟᱪᱪᱷᱟ ᱟᱨ ᱚᱱᱠᱟ ᱫᱷᱮᱨ ᱧᱚᱜ ᱫᱚ ᱵᱟᱯᱮ ᱦᱟᱞᱟᱝ ᱫᱟ ᱟᱠᱷᱨᱤᱧ ᱞᱟᱹᱜᱤᱫ?
ᱟᱠᱠᱷᱨᱤᱧ ᱞᱟᱹᱜᱤᱫ ᱫᱚ ᱚᱱᱠᱟ ᱫᱚ ᱵᱟᱝ ᱦᱟᱞᱟᱝ ᱦᱩᱭᱩᱜ ᱠᱟᱱᱟ ᱟᱫᱚ ᱱᱤᱛᱚᱝ ᱫᱚ ᱡᱷᱚᱛᱚ ᱦᱚᱲ ᱜᱮ ᱠᱚ ᱦᱟᱞᱟᱝᱮᱜᱼᱟ ᱥᱮ ᱟᱫᱚ ᱠᱚᱢ ᱠᱚᱢ ᱧᱟᱢᱚᱜ ᱠᱟᱱᱟ ᱫᱚᱢᱮ ᱠᱟᱛᱮᱫ ᱫᱚ ᱵᱟᱝ᱾ ᱥᱟᱛ ᱟᱴ ᱠᱤᱡᱤ ᱠᱟᱛᱮᱜ ᱧᱟᱢᱚᱜ ᱠᱟᱱᱟ ᱚᱱᱟ ᱠᱚᱜᱮ ᱟᱫᱚ ᱤᱫᱤᱭ ᱫᱟᱠᱚ ᱯᱟᱹᱭᱠᱟᱹᱨᱤ ᱞᱮ ᱮᱢᱟ ᱠᱚᱣᱟ ᱜᱟᱹᱲᱤ ᱛᱮᱠᱚ ᱦᱤᱡᱩᱜ-ᱟ ᱛᱚ᱾
ᱚ ᱟᱪᱪᱷᱟ ᱟᱪᱪᱷᱟ ᱛᱟᱞᱦᱮ ᱚᱝᱠᱟ ᱤᱧᱦᱚᱸ ᱵᱟᱡᱟᱨᱤᱧ ᱟᱹᱠᱷᱨᱤᱧ ᱠᱮᱠᱚᱣᱟ ᱡᱩᱫᱤ ᱠᱟᱹᱴᱤᱡ ᱮᱢ ᱡᱳᱜᱟᱡᱳᱜᱽᱟᱹᱧ ᱠᱮᱭᱟ ᱚᱱᱛᱮ ᱮᱴᱟᱜ ᱯᱟᱹᱭᱠᱟᱹᱨ ᱠᱚᱫᱚ ᱛᱤᱱᱟᱹᱜ ᱠᱟᱛᱮ ᱯᱮ ᱮᱢᱟ ᱠᱚ ᱠᱟᱱᱟ?
ᱚᱱᱮ ᱱᱩᱠᱩ ᱢᱟᱱᱮ ᱟᱠᱚ ᱜᱮ ᱢᱟᱱᱮ ᱫᱚᱥ ᱵᱤᱥ ᱴᱟᱠᱟ ᱠᱚ ᱦᱟᱸᱱᱛᱮᱭᱟ ᱚᱠᱚᱭ ᱤᱭᱟᱹᱣᱟᱜ ᱫᱚ ᱚᱱᱮ ᱚᱝᱠᱟ ᱜᱩᱞᱴᱩᱣᱟᱜ ᱫᱚ ᱢᱤᱜᱥᱚ ᱫᱚᱥ ᱠᱚ ᱤᱫᱤ ᱜᱮᱭᱟ ᱠᱚᱛᱮᱜᱤᱡ ᱫᱚ ᱟᱨ ᱢᱮᱜᱴᱮᱱ ᱵᱟᱨᱭᱟ ᱦᱮᱡ ᱞᱮᱱᱠᱷᱟᱱ ᱫᱚ ᱩᱱᱤ ᱫᱚ ᱥᱚᱭ ᱴᱟᱠᱟ ᱜᱮᱭ ᱞᱟᱹᱭᱟᱭ ᱤᱧ ᱫᱚ ᱥᱚᱭ ᱴᱟᱠᱟ ᱠᱷᱚᱱᱟᱜ ᱫᱚ ᱵᱮᱥᱤ ᱵᱟᱹᱧ ᱮᱢ ᱫᱟᱲᱮᱜ-ᱟ ᱚᱱᱮ ᱚᱱᱠᱟ ᱜᱮ᱾
ᱚ ᱟᱪᱪᱷᱟ ᱪᱷᱟ, ᱛᱟᱞᱦᱮ ᱚᱝᱠᱟ ᱮ ᱰᱮᱲᱥᱚ ᱴᱟᱠᱟ ᱠᱟᱛᱮᱧ ᱦᱟᱛᱟᱣ ᱛᱟᱯᱮᱭᱟ ᱚᱱᱠᱟ ᱛᱟᱦᱚᱞᱮ ᱟᱢ ᱦᱚᱸ ᱟᱯᱮ ᱟᱛᱩ ᱨᱮᱱ ᱱᱚᱝᱠᱟ ᱦᱚᱲ ᱠᱚ ᱠᱟᱹᱴᱤᱡ ᱡᱚᱜᱟᱲ ᱠᱚᱢ ᱡᱟᱦᱟᱸᱭ ᱠᱚᱠᱚ ᱪᱟᱞᱟᱣ ᱵᱟᱲᱟᱜ ᱠᱟᱱᱟ ᱩᱱᱠᱩ ᱴᱷᱮᱱ ᱠᱷᱚᱱᱟᱜ ᱟᱢ ᱦᱟᱛᱟᱣ ᱢᱮ, ᱩᱫᱽ ᱦᱟᱛᱟᱣ ᱢᱮ ᱢᱤᱜᱥᱚ ᱠᱩᱲᱤ ᱴᱟᱠᱟ ᱠᱟᱛᱮᱫ ᱦᱟᱛᱟᱣ ᱢᱮ ᱩᱱᱠᱩ ᱴᱷᱮᱱ ᱠᱷᱚᱱᱟᱜ ᱟᱨ ᱛᱟᱞᱦᱮ ᱤᱧ ᱟᱢ ᱴᱷᱮᱱ ᱠᱷᱚᱱᱟᱜ ᱰᱮᱲᱥᱚ ᱴᱟᱠᱟ ᱠᱟᱛᱮᱧ ᱦᱟᱛᱟᱣᱟ᱾ ᱟᱢᱟᱜ ᱦᱚᱸ ᱞᱟᱵᱷ ᱦᱩᱭᱩᱜ-ᱟ ᱤᱧᱟᱹᱜ ᱦᱚᱸ ᱞᱟᱵᱷ ᱦᱩᱭᱩᱜ-ᱟ᱾
ᱦᱮᱸ ᱛᱚ ᱜᱚᱞᱯᱷᱚ ᱟᱠᱚ ᱦᱩᱭᱩᱜ-ᱟ ᱚᱱᱟᱜᱮ ᱛᱚ ᱠᱷᱚᱵᱚᱨ ᱡᱟᱱᱟᱣ ᱟᱢᱟ ᱩᱱᱫᱚ ᱦᱟᱸᱜ ᱪᱮᱫ ᱠᱚ ᱞᱟᱹᱭᱮᱜ-ᱟ᱾ ᱟᱫᱚ ᱟᱥᱟ ᱠᱚᱨᱤ ᱦᱮᱸᱭᱟᱠᱚ ᱪᱮᱫᱟᱜ ᱥᱮ ᱠᱚᱢ ᱛᱮᱠᱚ ᱤᱫᱤᱭᱫᱟ ᱥᱮ ᱥᱚᱭ ᱴᱟᱠᱟ ᱛᱮ ᱟᱫᱚ ᱠᱩᱲᱤ ᱴᱟᱠᱟ ᱵᱮᱥᱤ ᱦᱚᱸ ᱢᱟᱱᱮ ᱮᱢ ᱦᱚᱸ ᱴᱷᱤᱠ ᱜᱮᱭᱟ ᱟᱫᱚ ᱩᱱᱠᱩ ᱨᱮᱸᱜᱮᱡ ᱱᱟᱪᱟᱨ ᱦᱚᱲ ᱦᱚᱸ ᱱᱤᱡᱮ ᱦᱚᱸ ᱵᱩᱞᱩᱝ ᱥᱩᱱᱩᱢ ᱚᱱᱟ ᱛᱮᱜᱮ ᱪᱟᱞᱟᱜ-ᱟ᱾
ᱦᱮᱸ ᱦᱮᱸ ᱟᱫᱚ ᱟᱫᱚ ᱡᱚᱢ ᱦᱚᱸ ᱛᱤᱱᱟᱹᱜ ᱠᱚ ᱡᱚᱢᱟ ᱞᱟᱹᱭᱢᱮ ᱥᱮᱪᱮᱫ?
ᱦᱮᱸ ᱡᱚᱢ ᱛᱮᱫᱚ ᱵᱟᱠᱚ ᱡᱚᱢᱮᱜ-ᱟ ᱱᱤᱛᱳᱝ ᱫᱚ ᱡᱚᱢ ᱠᱚᱨᱛᱮ ᱜᱮᱞᱮ ᱚᱱᱮ ᱜᱩᱞᱴᱷᱩᱣᱟᱜ ᱜᱮ ᱢᱤᱫᱴᱮᱱ ᱵᱟᱨᱭᱟ ᱠᱚ ᱫᱚᱦᱚᱭᱫᱟ ᱵᱟᱹᱠᱤ ᱫᱚᱠᱚ ᱟᱠᱷᱨᱤᱧᱮᱫᱟ, ᱟᱨ ᱯᱩᱴᱠᱟᱹ ᱠᱚᱫᱚ ᱟᱠᱷᱨᱤᱧ ᱞᱮᱠᱟᱜ ᱜᱮ᱾ ᱛᱤᱱᱟᱹᱜ ᱮᱢ ᱞᱮᱴᱚ ᱠᱚᱣᱟ ᱩᱱᱟᱹᱜ ᱦᱚᱸ ᱦᱩᱲᱩ ᱦᱚᱞᱚᱝ ᱦᱚᱸ ᱪᱟᱵᱟᱜ ᱠᱟᱱᱟ᱾
ᱟᱪᱪᱷᱟ ᱟᱪᱪᱷᱟ ᱦᱳᱭ ᱟᱫᱚ ᱟᱠᱷ ᱟ ᱡᱩᱫᱤ ᱠᱚ ᱨᱮᱵᱮᱱ ᱠᱷᱟᱱ ᱛᱟᱞᱦᱮ ᱯᱚᱭᱥᱟ ᱠᱷᱟᱱ ᱯᱚᱭᱥᱟ ᱜᱮ ᱮᱢᱟ ᱠᱚ ᱦᱩᱭᱩᱜᱼᱟ᱾ ᱟᱨ ᱵᱟᱝᱠᱷᱟᱱ ᱫᱚ ᱡᱩᱫᱤ ᱯᱚᱭᱥᱟ ᱵᱚᱫᱚᱞ ᱛᱮ ᱵᱩᱞᱩᱝ ᱠᱚᱠᱚ ᱦᱟᱛᱟᱣᱟ ᱥᱟᱶᱛᱮ ᱢᱚᱥᱞᱟ ᱦᱚᱸ ᱜᱟᱱᱚᱜ ᱜᱮᱭᱟ᱾
ᱟᱪᱪᱷᱟ᱾ ᱜᱚᱞᱯᱷ ᱟᱠᱚᱣᱟᱞᱤᱧ ᱛᱚᱵᱮ ᱚᱝᱠᱟᱜᱮ ᱡᱮ ᱡᱮ ᱥᱚᱭ ᱢᱟᱱᱮ ᱥᱚᱭ ᱠᱩᱲᱤ ᱴᱟᱠᱟ ᱵᱤᱱ ᱦᱟᱛᱟᱣᱟ ᱥᱮ ᱚᱱᱠᱟ ᱥᱚᱭ ᱴᱟᱠᱟ ᱦᱟᱛᱟᱣ ᱠᱟᱛᱮᱫ ᱠᱤᱝᱵᱟ ᱥᱮ ᱵᱩᱞᱩᱝ ᱥᱩᱱᱩᱢ ᱚᱱᱠᱟ ᱜᱮᱛᱚᱵᱤᱱ ᱞᱟᱹᱭ ᱦᱚᱪᱚᱭᱫᱟ?
ᱦᱮᱸ ᱢᱟᱱᱮ ᱟᱹᱞᱤᱧ ᱫᱚᱞᱤᱧ ᱞᱟᱹᱭ ᱫᱟ ᱡᱮ ᱟᱜ ᱰᱮᱲᱥᱚ ᱴᱟᱠᱟ ᱟᱹᱵᱤᱱ ᱚᱱᱛᱮ ᱠᱷᱚᱱᱟᱜ ᱦᱟᱛᱟᱣ ᱵᱤᱱ ᱟᱨ ᱟᱹᱵᱤᱱ ᱟᱹᱞᱤᱧ ᱞᱤᱧ ᱮᱢᱟᱵᱤᱱᱟ ᱰᱮᱲᱥᱚ ᱴᱟᱠᱟ ᱠᱟᱛᱮᱫ ᱠᱮᱡᱤ᱾ ᱟᱨ ᱡᱩᱫᱤ ᱠᱚ ᱞᱟᱹᱭ ᱠᱷᱟᱱ ᱢᱚᱥᱞᱟ ᱛᱟᱦᱚᱞᱮ ᱟᱹᱞᱤᱧ ᱚᱱᱟ ᱢᱚᱥᱞᱟ ᱞᱤᱧ ᱥᱟᱯᱞᱟᱭᱟ᱾ ᱟᱵᱤᱱᱟ ᱟᱨ ᱵᱟᱠᱷᱟᱱ ᱵᱩᱞᱩᱝ ᱠᱚ ᱡᱩᱫᱤ ᱠᱚ ᱞᱟᱹᱭ ᱠᱷᱟᱱ ᱵᱩᱞᱝ ᱠᱚᱜᱮᱞᱤ ᱥᱟᱯᱞᱟᱭ ᱟᱵᱮᱱᱟ᱾ ᱚᱱᱛᱮ ᱫᱚ ᱟᱫᱚ ᱟᱹᱵᱤᱱ ᱵᱩᱡᱷᱟᱹᱣ ᱵᱟᱲᱟ ᱠᱚᱵᱤᱱ ᱪᱮᱫ ᱠᱚᱠᱚ ᱞᱟᱹᱭ ᱵᱟᱲᱟᱭᱫᱟ᱾
ᱛᱚ ᱢᱮᱛᱟ ᱠᱚ ᱦᱩᱭᱩᱜᱼᱟ, ᱟᱥᱟ ᱠᱚᱨᱤ ᱢᱚᱱᱮᱭ ᱫᱟᱞᱤᱧ ᱨᱮᱵᱮᱱ ᱜᱮ ᱱᱩᱠᱩ ᱫᱚ ᱦᱟᱸᱜ᱾ ᱫᱚᱢᱮ ᱤᱭᱟᱹ ᱫᱚ ᱵᱟᱝ ᱠᱟᱱᱟ ᱠᱚ ᱯᱷᱟᱨᱟᱠ ᱯᱷᱟᱨᱟᱠ ᱫᱚ ᱟᱞᱮ ᱯᱟᱥᱮᱨ ᱚᱲᱟᱜ ᱨᱮᱱ ᱚᱱᱠᱟᱜᱮ ᱢᱟᱱᱮ ᱟᱞᱮ ᱪᱮᱫ ᱠᱟᱞᱤᱧ ᱞᱟᱹᱭᱟᱵᱤᱱᱟ ᱵᱚᱭᱦᱟ ᱢᱟᱱᱮ ᱵᱟᱵᱟ ᱛᱟᱠᱚ ᱚᱱᱠᱟ ᱠᱚ ᱛᱟᱦᱮᱸᱜ ᱠᱟᱱᱟ᱾ ᱩᱱᱠᱩ ᱚᱲᱟᱜ ᱦᱚᱲ ᱜᱮ ᱟᱨᱠᱤ ᱟᱫᱚ ᱞᱟᱹᱭ ᱞᱮᱠᱷᱟᱱ ᱦᱮᱸ ᱜᱮᱭᱟ ᱠᱚ ᱵᱟᱝ ᱫᱚ ᱵᱟᱠᱚ ᱞᱟᱹᱭᱟ᱾
ᱚ ᱟᱪᱪᱷᱟ ᱟᱪᱪᱷᱟ ᱛᱟᱦᱚᱞᱮ ᱢᱟ ᱱᱟᱯᱟᱭ ᱵᱟᱲᱟᱭ ᱜᱮ ᱟᱨ ᱚᱱᱠᱟ ᱟᱨᱚ ᱮᱴᱟᱜ ᱥᱩᱨ ᱥᱩᱯᱩᱨ ᱟᱹᱛᱩ ᱠᱚᱨᱮᱜ ᱚᱱᱟ ᱡᱩᱫᱤ ᱟᱨᱚᱵᱤᱱ ᱡᱚᱜᱟᱲ ᱫᱟᱲᱮᱭᱟᱜᱼᱟ ᱛᱟᱦᱚᱞᱮ ᱛᱚ ᱟᱨᱚ ᱱᱟᱯᱟᱭᱚᱜ-ᱟ ᱚᱱᱠᱟ ᱰᱷᱮᱨ ᱧᱚᱜ ᱦᱟᱛᱟᱣ ᱦᱩᱭ ᱠᱚᱜᱼᱟ ᱟᱨ ᱟᱞᱮᱢᱟ ᱟᱹᱰᱤ ᱢᱟᱨᱟᱝ ᱵᱟᱡᱟᱨ ᱥᱩᱨ ᱨᱮ ᱦᱮᱱᱟᱜᱼᱟ᱾ ᱟᱫᱚ ᱚᱸᱰᱮ ᱟᱹᱰᱤ ᱜᱮ ᱩᱫ ᱠᱚᱨᱮᱱᱟᱜ ᱫᱚ ᱪᱟᱹᱦᱤᱫᱟ ᱫᱚ ᱦᱮᱱᱟᱜᱼᱟ᱾
ᱦᱮᱸ ᱛᱚᱵᱮ ᱜᱚᱞᱯᱷᱚ ᱟᱠᱚᱣᱟᱞᱤᱧ ᱛᱚ ᱦᱮᱸ ᱜᱮᱭᱟ ᱠᱚ ᱪᱮᱫᱟᱜ ᱥᱮ ᱱᱚᱛᱮ ᱥᱚᱭ ᱴᱟᱠᱟ ᱛᱮᱠᱚ ᱤᱫᱤᱭᱮᱫᱟ ᱤᱱᱟᱱ ᱠᱷᱱᱟᱜ ᱜᱮᱞᱤᱧ ᱞᱟᱹᱭᱮᱫᱟ ᱡᱮ ᱧᱟᱢ ᱫᱚᱵᱤᱱ ᱧᱟᱢᱟ ᱠᱤ ᱚᱱᱟ ᱤᱫᱤᱭᱟᱤᱭᱟᱵᱤᱱ ᱪᱮᱫ ᱛᱮ ᱩᱱᱟᱹᱜ ᱥᱟᱺᱜᱤᱧ ᱚᱱᱟ ᱦᱚᱸ ᱦᱮᱸ ᱚᱱᱮ ᱚᱱᱠᱟ ᱜᱮᱛᱚ ᱟᱫᱚ ᱢᱟᱲᱟᱝ ᱧᱚᱜ ᱨᱮ ᱟᱹᱜᱩ ᱠᱚᱨᱛᱮ ᱜᱮᱞᱮ ᱦᱚᱸ ᱚᱱᱟ ᱠᱟᱹᱴᱤᱡ ᱛᱟᱦᱮᱱᱟ ᱟᱨ ᱚᱱᱮ ᱜᱩᱞᱴᱩᱣᱟᱜ ᱵᱤᱱ ᱤᱫᱤ ᱨᱮᱦᱚᱸ ᱪᱟᱞᱟᱜ ᱪᱟᱞᱟᱜ ᱛᱮ ᱥᱟᱲᱚᱜᱼᱟ ᱚᱱᱮ ᱚᱱᱠᱟ ᱜᱮ ᱟᱨᱠᱤ ᱡᱟᱦᱟᱱᱟᱜ ᱢᱟᱱᱮ ᱚᱱᱠᱟ
ᱚᱱᱠᱟ ᱪᱟᱯ ᱫᱚ ᱵᱟᱹᱱᱩᱜᱼᱟ, ᱟᱹᱞᱤᱧᱟᱜ ᱚᱱᱟ ᱮᱥᱤ ᱵᱟᱞᱟ ᱜᱟᱹᱲᱤ ᱦᱮᱱᱟᱜ ᱛᱟᱞᱤᱧᱟ ᱚᱱᱟ ᱛᱮᱜᱮ ᱤᱫᱤ ᱟᱹᱜᱩ ᱫᱚ ᱜᱟᱱᱚᱜᱼᱟ᱾
ᱦᱮᱸ ᱛᱚᱵᱮ ᱜᱟᱱᱚᱜᱼᱟ ᱛᱚᱵᱮ ᱢᱟᱲᱟᱝ ᱧᱚᱜ ᱨᱮ ᱟᱹᱜᱩᱭ ᱵᱤᱱ᱾ ᱡᱮ ᱜᱟᱯᱟ ᱡᱩᱫᱤ ᱱᱤᱱ ᱞᱳ